ᱦᱮ, ᱦᱮᱞᱳ ᱡᱚᱦᱟᱨ ᱜᱮ ᱜᱚᱢᱠᱮ ᱾
ᱪᱮᱫ ᱠᱚᱵᱮᱱ ᱪᱤᱠᱟᱭ ᱫᱟ?
ᱚᱲᱟᱜ ᱠᱚᱨᱮ ᱜᱮ ᱦᱮᱱᱟᱜ ᱟᱹᱵᱤᱱ ᱪᱮᱫ ᱠᱚᱵᱤᱱ ᱪᱤᱠᱟᱹᱭᱟ?
ᱦᱩᱸ ᱾ ᱟᱞᱤᱧ ᱦᱚᱸ ᱱᱤᱛᱚᱜ ᱫᱚ ᱚᱲᱟᱜ ᱠᱚᱨᱮ ᱜᱮ ᱾
ᱚ ᱪᱟᱥ ᱠᱟᱹᱢᱤ ᱠᱚ ᱮᱛᱚᱦᱚᱵ ᱠᱟᱫᱟ ᱯᱮ ᱥᱮ ᱵᱟᱝ ᱫᱟᱜ ᱡᱟᱹᱲᱤ ᱠᱚ ᱚᱠᱟ ᱞᱮᱠᱟ ᱦᱩᱭᱩᱜ ᱠᱟᱱᱟ? ᱪᱮᱫ
ᱚ ᱟᱞᱮ ᱥᱮᱫ ᱫᱚ ᱵᱟᱹᱭᱦᱟᱹᱲ ᱠᱷᱮᱛ ᱠᱚᱞᱮ ᱨᱚᱦᱚᱭ ᱟᱠᱟᱫᱟ ᱾ ᱟᱫᱚ ᱚᱱᱠᱟᱱ ᱢᱚᱛᱚ ᱚᱱᱮ ᱯᱳᱭᱞᱳ ᱟᱸᱥᱟᱲ ᱵᱚᱸᱜᱟ ᱨᱮᱭᱟᱜ ᱮᱦᱚᱵ ᱥᱮᱫ ᱮ ᱫᱟᱜ ᱠᱮᱫᱟᱭ ᱫᱟᱜ ᱫᱚ ᱚ ᱟᱨ ᱥᱚᱵᱽᱡᱤ ᱟᱱᱟᱡ ᱠᱚ ᱪᱮᱫ ᱠᱚᱢ ᱪᱟᱥ ᱟᱠᱟᱫᱟ ᱛᱟᱦᱚᱞᱮ
ᱟᱱᱟᱡ ᱠᱚᱫᱚ ᱪᱟᱥ ᱫᱚ ᱵᱟᱹᱱᱩᱜᱼᱟ ᱱᱤᱭᱟᱹ ᱵᱟᱨ ᱫᱚ ᱾ ᱟᱵᱮᱱ
ᱦᱚᱸᱻ ᱟᱹᱞᱤᱧ ᱦᱮᱱᱟᱜᱼᱟ ᱟᱱᱟᱡᱽ ᱠᱚᱫᱚ, ᱞᱤᱧ ᱨᱚᱦᱚᱭ ᱟᱠᱟᱜ ᱜᱮᱭᱟ, ᱵᱟᱝ ᱫᱚ ᱵᱟᱝ ᱰᱷᱮᱸᱲᱚᱥ ᱥᱮᱱᱟᱜ, ᱵᱩᱫᱟᱹᱭ ᱦᱮᱱᱟᱜᱼᱟ ᱾ ᱟᱨ, ᱵᱤᱞᱟᱹᱛᱤ ᱟᱨ, ᱢᱟᱹᱨᱤᱪ, ᱟᱨᱦᱚᱸ ᱚᱱᱟ ᱵᱟᱲᱜᱮ ᱠᱚᱨᱮ, ᱡᱚᱸᱰᱨᱟ ᱠᱚᱞᱮ ᱮᱨ ᱟᱠᱟᱫᱟ ᱨᱟᱦᱮᱲ ᱠᱚ, ᱵᱷᱩᱨᱵᱩᱴᱤ ᱦᱮᱱᱟᱜᱼᱟ ᱾ ᱟᱨ ᱢᱟᱞᱦᱟᱱ, ᱤᱱᱟ ᱠᱚᱜ
ᱟᱼᱭ, ᱰᱷᱮᱨ ᱜᱮᱵᱟᱱ, ᱨᱚᱦᱚᱭ ᱟᱠᱟᱫᱟ ᱾
ᱦᱮᱸ ᱾
ᱚᱸᱜ ᱾ ᱛᱟᱦᱚᱞᱮ, ᱵᱚᱞ ᱠᱚ, ᱠᱷᱮᱞ ᱵᱟᱲᱟᱭ ᱜᱮᱭᱟ ᱥᱮ ᱵᱟᱝ?
ᱪᱮᱫ ᱵᱮᱱ ᱞᱟᱹᱭ ᱮᱜᱼᱟ?
ᱞᱟᱹᱭ ᱮᱫᱟ ᱞᱤᱧ, ᱵᱚᱞ ᱠᱚ ᱵᱮᱱ, ᱠᱷᱮᱞ ᱵᱟᱲᱟᱭ ᱜᱮᱭᱟ, ᱥᱮ ᱵᱟᱝ? ᱜᱚᱝᱠᱮ ᱾
ᱠᱷᱮᱞ, ᱵᱟᱲᱟᱭ ᱜᱮᱭᱟᱞᱤᱧ ᱾ ᱟᱫᱚ, ᱱᱤᱛᱚᱜ ᱫᱚ, ᱪᱟᱥ ᱥᱤᱡᱤᱱ ᱱᱚᱜ ᱫᱚ, ᱥᱩᱨ ᱥᱩᱨ ᱠᱚᱨᱮ, ᱠᱷᱮᱞ ᱫᱚ ᱟᱨᱠᱤ -
ᱦᱚᱸ ᱻ ᱾
ᱩᱱ ᱯᱮᱠᱴᱨᱥ ᱜᱮᱭᱟ ᱥᱮ ᱵᱟᱝ?
ᱦᱟᱸᱻ ᱟᱹᱞᱤᱧ ᱦᱚᱸᱞᱤᱧ, ᱠᱷᱮᱞ ᱵᱟᱲᱟᱭ ᱜᱮᱭᱟ ᱾
ᱮᱸᱻ ᱾
ᱤᱛᱚᱜ ᱱᱚᱛᱮ ᱫᱚ, ᱮᱚᱠᱷᱱ ᱫᱚ, ᱯᱚᱱᱨᱚᱭ ᱮᱜᱚᱥᱴ ᱱᱤᱛᱚᱜ ᱫᱚ, ᱵᱟᱹᱱᱩᱜᱼᱟ ᱾
ᱚᱸᱻ ᱾
ᱟᱵᱤᱱ, ᱚᱠᱟ ᱥᱮᱫ ᱪᱚᱵᱤᱱ, ᱠᱷᱮᱞᱻᱟ ᱾
ᱛ-ᱷᱩ, ᱟᱥᱤᱱ ᱫᱚ, ᱪᱮᱫ ᱵᱤᱱ ᱞᱟᱹᱭᱟ ᱾
ᱦᱩᱸᱻ ᱾ ᱟᱵᱮᱱ ᱫᱚ, ᱚᱠᱟ ᱴᱷᱮᱱ ᱵᱮᱱ, ᱠᱷᱮᱞ ᱜᱮᱭᱟ ᱾
ᱟᱹᱞᱤᱧ ᱫᱚ, ᱰᱤ-ᱯᱷᱮᱱᱥ ᱾
ᱚ ᱛᱟᱭᱚᱢ ᱨᱮ,
ᱦᱮᱸᱻ ᱾ ᱟᱨ, ᱢᱟᱡᱷᱮ, ᱢᱚᱫᱷᱮ, ᱢᱟᱡᱷᱮ, ᱢᱚᱫᱷᱮ ᱜᱩᱞᱤ ᱦᱚᱸᱞᱤ ᱠᱚᱼᱨᱟᱣ ᱜᱮᱭᱟ ᱾
ᱚᱻ ᱾
ᱟᱹᱵᱤᱱ ᱫᱚ, ᱚᱠᱟ ᱴᱷᱮᱱ ᱵᱤᱱ, ᱠᱷᱮᱞ ᱜᱮᱭᱟ?
ᱟᱹᱞᱤᱧ ᱦᱚᱸ, ᱚᱱᱠᱟ ᱜᱮ, ᱟᱹᱞᱤᱧ ᱛᱟᱭᱚᱢ ᱥᱮᱛ ᱨᱮ, ᱠᱤᱯᱟᱨ ᱾
ᱚᱸᱻ, ᱟᱫᱚ ᱡᱚᱠᱷᱚᱱ, ᱡᱮᱢᱚᱱ ᱡᱩᱫᱤ, ᱢᱟᱱ ᱚᱱᱠᱟ ᱢᱟᱱᱮ, ᱠᱚᱢ ᱛᱟᱦᱮᱱᱟ ᱾ ᱛᱚᱠᱷᱚᱱ ᱫᱚ, ᱡᱩᱫᱤ? ᱢᱟᱱᱮ, ᱰᱤ-ᱯᱷᱮᱱᱥ ᱠᱚ, ᱵᱟᱠᱚ ᱛᱟᱦᱮᱱᱟ, ᱛᱚᱠᱷᱚᱱ ᱫᱚ ᱥᱯᱤᱸᱱ ᱠᱚᱨᱟᱣᱟ ᱾ ᱡᱩᱫᱤ ᱠᱚ ᱛᱟᱦᱮᱱᱟ, ᱛᱚᱠᱷᱚᱱ ᱫᱚ, ᱠᱤᱯᱟᱨ ᱞᱤᱧ ᱛᱟᱦᱮᱱᱟ ᱾
ᱦᱳᱭ ᱾ ᱛᱟ-ᱯᱚᱲᱮᱱ ᱾
ᱢᱮᱱᱥ ᱵᱮᱥᱤ ᱞᱤᱧ, ᱠᱚᱨᱟᱣ ᱜᱮᱭᱟ, ᱫᱚ ᱠᱚᱢ ᱪᱮᱫ ᱵᱮᱱ ᱞᱟᱹᱭᱮᱫᱟ ᱾
ᱠᱤᱯᱟᱨ ᱨᱮᱜᱮ, ᱰᱤ-ᱯᱷᱮᱸᱥ ᱫᱚ, ᱵᱮᱥᱤ ᱵᱟᱝ? ᱞᱮᱠᱟ ᱵᱮᱱ ᱞᱟᱹᱭ ᱠᱮᱫᱟ?
ᱵᱟᱞᱤᱧ ᱟᱸᱡᱚᱢ
ᱵᱟᱸ ᱚᱠᱟ ᱞᱮᱠᱟ ᱵᱤᱱ ᱞᱟᱹᱭ ᱠᱮᱫᱟ ᱾ ᱢᱟᱱᱮ, ᱰᱤ-ᱯᱷᱮᱸᱥ ᱜᱮ, ᱵᱮᱥᱤ ᱵᱤᱱ, ᱠᱷᱮᱞᱟ ᱥᱮ ᱠᱤᱯᱟᱨ ᱜᱮ?
ᱰᱤ-ᱯᱷᱮᱱᱥ ᱜᱮ, ᱵᱮᱥ ᱞᱤᱧ ᱠᱷᱮᱞ ᱜᱮᱭᱟ, ᱡᱩᱫᱤ? ᱢᱟᱱᱮ ᱯᱮᱞᱮᱟᱨ ᱡᱩᱫᱤ, ᱠᱚᱢ ᱞᱮ ᱛᱟᱦᱮᱱᱟ, ᱛᱠᱷᱚᱱ ᱫᱚ, ᱠᱤᱯᱟᱨ, ᱛᱚᱠᱷᱚᱱ ᱠᱤᱯᱟᱨ ᱨᱮᱞᱤᱧ ᱠᱚᱨᱟᱣ ᱜᱮᱭᱟ ᱾
ᱚᱸ ᱢᱟᱱᱮ ᱛᱤᱱᱟᱹᱜ ᱞᱟᱹᱴᱩ ᱫᱷᱟᱹᱵᱤᱜ ᱵᱮᱱ ᱪᱟᱞᱟᱣ ᱟᱠᱟᱱᱟ ᱫᱷᱟᱢᱟᱠᱟ,
ᱟᱞᱮ ᱥᱮᱜ ᱫᱚ ᱚᱱᱠᱟ ᱫᱚ ᱵᱟᱭ ᱦᱩᱭᱩᱜ ᱜᱮᱭᱟ ᱛᱚ ᱵᱮᱥᱤ ᱚᱱᱮ ᱯᱚᱞᱴᱨᱤ ᱠᱷᱮᱞ ᱠᱚᱜᱮ ᱦᱩᱭ ᱵᱟᱲᱟᱜ ᱜᱮᱭᱟ᱾ ᱟᱯᱮ ᱥᱮᱫ ᱫᱚ?
ᱟᱫᱚ, ᱟᱤᱛᱮᱫ ᱦᱩᱭᱩᱜ ᱜᱮᱭᱟ ᱴᱟᱠᱟ ᱠᱷᱮᱞ ᱦᱚᱸ ᱦᱩᱭᱩᱜ ᱜᱮᱭᱟ ᱯᱳᱞᱴᱤ ᱠᱷᱮᱞ ᱦᱚᱸ ᱦᱩᱭᱩᱜ ᱜᱮᱭᱟ ᱢᱟᱱᱮ, ᱥᱤᱡᱤᱱ ᱨᱮ ᱦᱩᱭᱩᱜᱼᱟ᱾
ᱦᱩᱸ ᱥᱤᱡᱤᱧ ᱠᱷᱮᱞ ᱥᱮ ᱟᱯᱮ ᱥᱮᱫ ᱫᱚ ᱥᱩᱠᱨᱤ ᱢᱮᱨᱚᱢ ᱠᱷᱮᱞ ᱠᱚᱫᱚ ᱵᱟᱭ ᱦᱩᱭᱩᱜ ᱜᱮᱛᱮ?
ᱦᱮᱸ, ᱦᱩᱭ ᱦᱩᱭᱩᱜ ᱜᱮᱭᱟ ᱦᱚᱞᱟ ᱢᱟᱫᱷᱮᱨ ᱢᱤᱫᱴᱮᱱ ᱦᱩᱭᱱᱟ᱾ ᱟᱫᱚ ᱚᱡᱱ ᱛᱮ ᱜᱮᱫ ᱠᱟᱛᱮᱫ᱾
ᱦᱚᱸ
ᱟᱫᱚ ᱚᱸᱰᱮ ᱫᱚ ᱯᱨᱚᱯᱷᱤᱮᱴ ᱞᱮᱠᱟ ᱵᱟᱝ ᱢᱚᱱᱮ ᱦᱩᱭ ᱞᱮᱱᱟ ᱟᱫᱚ ᱵᱟᱝ ᱪᱟᱞᱟᱣ ᱦᱩᱭ ᱞᱮᱱᱟ᱾
ᱚ ᱟᱞᱮ ᱥᱮᱫ ᱫᱚ ᱡᱩᱫᱤ ᱯᱩ ᱯᱩᱞᱴᱨᱤ ᱠᱷᱮᱞ ᱚᱱᱟ ᱫᱚ ᱢᱟᱱᱮ ᱞᱟᱦᱟ ᱨᱮᱜᱮ ᱠᱚ ᱞᱟᱹᱭ ᱠᱟᱜᱼᱟ᱾ ᱟᱨ ᱡᱩᱫᱤ ᱥᱩᱠᱨᱤ ᱠᱷᱮᱞ ᱦᱩᱭᱩᱜᱼᱟ ᱡᱮ ᱩᱱᱟᱹᱜ ᱠᱮᱡᱤ ᱠᱷᱚᱱ ᱩᱱᱟᱹᱜ ᱠᱤᱡᱤ ᱢᱟᱱᱮ ᱡᱮᱞ ᱫᱟᱲᱮᱭᱟᱜᱼᱟ, ᱞᱟᱹᱜᱹᱭᱮᱜᱼᱟᱭ ᱚᱱᱠᱟ ᱧᱟᱢᱮᱭᱟ᱾ ᱚᱱᱟ ᱞᱟᱦᱟ ᱨᱮᱜᱮ ᱠᱚ ᱞᱟᱹᱭ ᱠᱮᱫᱟ ᱜᱮᱫ ᱠᱟᱛᱮᱫ ᱫᱚ ᱜᱚᱴᱟ ᱛᱮ ᱠᱚ ᱮᱢᱟ ᱵᱤᱱᱟ᱾ ᱦᱮᱸ ᱵᱤᱱᱟ
ᱮᱸ ᱟᱫᱚ ᱚᱱᱛᱮ ᱚᱱᱠᱟ ᱜᱮ ᱟᱫᱚ ᱱᱤᱭᱟᱹᱵᱟᱨ ᱫᱚᱠᱚ ᱪᱮᱫᱠᱟ ᱠᱮᱫ ᱠᱚ ᱟᱫᱚ ᱚᱱᱠᱟ ᱜᱮᱫ ᱠᱟᱛᱮᱜ ᱳᱡᱚᱱ ᱚᱸᱰᱮ ᱠᱚ ᱳᱡᱚᱱᱟ ᱵᱮᱱᱟ᱾ ᱟᱫᱚ ᱯᱚᱞᱴᱤ ᱠᱚᱫᱚ ᱟᱫᱚ ᱩᱱᱠᱩ ᱫᱚ ᱳᱡᱚᱱ ᱠᱟᱛᱮ ᱠᱚ ᱟᱹᱜᱩ ᱠᱚᱣᱟ ᱛᱚ,
ᱦᱮᱸ ᱩᱱᱠᱩ ᱫᱚ ᱳᱡᱳᱚᱱ ᱠᱟᱛᱮᱜ ᱠᱚ ᱟᱹᱜᱩ ᱠᱚᱣᱟ᱾
ᱟᱫᱚ ᱛᱮᱤᱦᱮᱧ ᱜᱟᱯᱟ ᱫᱚ ᱨᱚᱦᱚᱭ ᱦᱩᱭᱩᱜ ᱠᱟᱱᱟ ᱥᱮ ᱵᱟᱝ?
ᱨᱚᱦᱚᱭ ᱦᱩᱭᱩᱜ ᱠᱟᱱᱟ ᱱᱚᱜᱼᱚᱭ, ᱜᱟᱯᱟ ᱢᱮᱭᱟᱝ ᱠᱷᱟᱱᱜᱮ ᱟᱨ ᱵᱟᱨ ᱯᱮ ᱫᱤᱱ ᱦᱩᱭᱩᱜ ᱛᱟᱞᱮᱭᱟ ᱮᱱᱠᱷᱟᱱ ᱜᱮ ᱪᱟᱵᱟᱜᱼᱟ ᱵᱟᱹᱭᱦᱟᱹᱲ ᱠᱷᱮᱛ ᱫᱚ᱾ ᱟᱫᱚ ᱚᱱᱠᱟ ᱢᱛᱚ ᱫᱟᱜᱽ ᱡᱟᱹᱲᱤ ᱵᱟᱝ ᱦᱩᱭ ᱟᱠᱟᱱᱟ ᱜᱷᱩᱴᱩ ᱠᱷᱮᱛ ᱠᱚ ᱚᱱᱟ ᱵᱟᱹᱫᱽ ᱠᱷᱮᱛ ᱠᱚᱫᱚ ᱵᱟᱝ ᱫᱟᱜᱽ ᱠᱟᱱᱟ᱾
ᱦᱚᱸ
ᱛᱟᱦᱞᱮ ᱱᱮᱛᱟᱨ ᱫᱤᱱ ᱫᱚ ᱰᱟᱹᱟᱝᱨᱤ ᱠᱚᱫᱚ ᱚᱠᱟ ᱠᱚᱨᱮ ᱯᱮ ᱪᱟᱥ ᱚᱸ ᱟᱨ ᱰᱟᱝᱨᱤ ᱠᱚᱫᱚ ᱱᱮᱛᱟᱨ ᱫᱤᱱ ᱫᱚ ᱚᱠᱟ ᱠᱚᱯᱮ ᱟᱹᱛᱤᱧ ᱠᱚᱯᱮ ᱟᱹᱜᱩ ᱜᱮᱭᱟ?
ᱟᱛᱤᱧ ᱫᱚ ᱱᱚᱣᱟ ᱵᱟᱹᱫᱽ ᱠᱚᱨᱮ ᱜᱮ ᱟᱹᱣᱨᱤ ᱨᱚᱦᱚᱭᱚᱜᱼᱟ ᱛᱚ᱾ ᱵᱟᱹᱫᱽ ᱠᱚᱫᱚ ᱵᱟᱹᱭᱦᱟᱹᱲ ᱦᱚᱸ ᱟᱹᱭᱨᱤᱭᱟᱜᱼᱟ ᱴᱷᱤᱠ ᱢᱚᱛᱚ ᱫᱚ᱾
ᱜᱟᱯᱟ ᱥᱮᱫ ᱛᱟᱦᱚᱞᱮ ᱴᱷᱤᱠ ᱢᱚᱛᱚ ᱫᱟᱜᱽ ᱡᱲᱤ ᱵᱟᱝ ᱦᱩᱭ ᱠᱟᱱᱟ ᱟᱞᱮ ᱫᱚ,
ᱩᱸ ᱦᱩᱸᱜ᱾
ᱚᱱᱟ ᱵᱩᱨᱩ ᱠᱚᱨᱮ ᱞᱮ ᱤᱫᱤ ᱠᱚᱣᱟ ᱟᱯᱮ ᱫᱚ ᱚᱱᱠᱟᱞᱟᱵ, ᱵᱤᱞᱟᱹᱛ ᱫᱤᱥᱚᱢ ᱥᱮ ᱚᱱᱠᱟ ᱵᱤᱨ ᱵᱩᱨᱩ ᱫᱤᱥᱚᱢ ᱠᱟᱱᱟᱯᱮ?
ᱟᱞᱮ ᱫᱚ ᱵᱤᱞᱟᱹᱛ ᱫᱤᱥᱚᱢ᱾
ᱚᱸ
ᱟᱯᱮ ᱫᱚ?
ᱟᱞᱮ ᱫᱚ ᱵᱩᱨᱩ ᱫᱤᱥᱚᱢ ᱠᱟᱱᱟᱞᱮ᱾
ᱚᱸ᱾ ᱦᱮᱸ ᱩᱫ ᱯᱩᱴᱠᱟᱹ ᱫᱚ ᱠᱚᱢᱚᱱᱚᱜ ᱠᱟᱱᱟ ᱥᱮ ᱵᱟᱝ?
ᱩᱫ ᱯᱷᱩᱴᱠᱟᱹ ᱟᱫᱚ ᱚᱱᱟ ᱫᱟᱜᱽ ᱡᱟᱦᱟᱸ ᱯᱳᱭᱞᱳ ᱯᱳᱭᱞᱳ ᱫᱟᱜᱽ ᱵᱟᱲᱟ ᱠᱮᱫᱟ ᱛᱚᱠᱷᱚᱱ ᱫᱚ, ᱯᱩᱴᱠᱟᱹ ᱠᱚ ᱚᱢᱚᱱᱚᱜ ᱠᱟᱱ ᱛᱟᱦᱮᱸᱫ ᱱᱤᱛᱚᱜ ᱫᱚ ᱟᱫᱚ ᱵᱟᱠᱚ ᱚᱢᱚᱱᱚᱜ ᱠᱟᱱᱟ᱾
ᱦᱩᱸ ᱟᱫᱚ ᱵᱤᱞᱟᱹᱛ ᱫᱤᱥᱚᱢ ᱚᱱᱚᱛᱮ ᱫᱚ,
ᱥᱩᱱᱩᱢ ᱢᱚᱛᱚ ᱫᱟᱜᱽ ᱦᱩᱸ ᱦᱮᱸ ᱠᱤᱨᱤᱧ ᱠᱟᱛᱮᱜ ᱯᱮ ᱡᱚᱢ ᱠᱚ ᱜᱮᱭᱟ ᱥᱮ ᱪᱮᱜ?
ᱦᱮᱸ ᱚᱱᱠᱟ ᱵᱟᱡᱟᱨ ᱠᱚᱨᱮ ᱠᱚ ᱟᱹᱜᱩ ᱠᱚᱣᱟ᱾
ᱚᱻ ᱥᱟᱦᱟᱱ ᱥᱟᱠᱟᱢ ᱠᱚᱫᱚ ᱵᱤᱨ ᱠᱷᱚᱱᱟᱜ ᱯᱮ ᱟᱹᱜᱩᱭᱟ ᱥᱮᱯᱮ ᱦᱟᱛᱟᱣ ᱜᱮᱭᱟ?
ᱛᱟᱦᱚᱞᱮ ᱟᱫᱚ ᱚᱱᱠᱟ ᱚᱲᱟᱜ ᱨᱮᱱᱟᱜ ᱡᱩᱫᱤ ᱫᱟᱨᱮ ᱠᱚ ᱛᱟᱦᱮᱱᱟ ᱛᱟᱦᱚᱞᱮ ᱚᱱᱟ ᱠᱚ, ᱢᱟᱜᱽ ᱦᱩᱭᱩᱜᱼᱟ, ᱚᱱᱟ ᱠᱚᱜᱮ ᱥᱟᱦᱟᱱ, ᱡᱷᱩᱲ ᱠᱚ,
ᱚᱱᱟ ᱠᱚᱜᱮ ᱥᱟᱦᱟᱱ ᱫᱚ᱾
ᱦᱮᱸ,
ᱟᱯᱮ ᱫᱚ ᱵᱤᱨ ᱠᱷᱚᱱᱟᱜ ᱜᱮᱯᱮ ᱟᱹᱜᱩᱭᱟ?
ᱦᱮᱸ ᱵᱤᱨ ᱠᱷᱚᱱᱟᱜ ᱜᱮᱞᱮ ᱟᱹᱜᱩᱭ ᱜᱮᱭᱟ᱾ ᱥᱩᱨ ᱜᱮᱭᱟᱛᱚ ᱵᱤᱨ ᱫᱚ ᱥᱟᱦᱟᱱ ᱥᱟᱠᱟᱢ, ᱩᱫ, ᱯᱩᱴᱠᱟᱹ ᱠᱚᱫᱚ ᱡᱚᱛᱚ ᱜᱮᱠᱚ ᱧᱟᱢᱚᱜ ᱜᱮᱭᱟ ᱵᱟᱝ ᱫᱚ ᱵᱟᱝ ᱾ ᱢᱚᱭ ᱢᱚᱛᱚ ᱾
ᱦᱮᱸ,
ᱥᱟᱦᱟᱱ ᱥᱟᱠᱟᱢ ᱫᱤᱠ ᱛᱮᱫᱚ ᱵᱟᱞᱮ ᱚᱵᱷᱟᱵᱷᱯᱟ ᱾
ᱚᱻ ᱟᱞᱮ ᱡᱮᱢᱚᱱ ᱥᱟᱦᱟᱱ ᱦᱚᱸ ᱢᱟᱱᱮ ᱚᱱᱠᱟ ᱥᱤᱵᱤᱞ ᱪᱚᱞᱮ, ᱢᱟᱱᱮ ᱱᱤᱛᱚᱜ ᱜᱮᱛᱚ ᱥᱮ ᱱᱤᱛ ᱢᱟᱱᱮ ᱠᱟᱹᱴᱤᱡ ᱯᱩᱴᱠᱟᱹ ᱦᱚᱸ ᱧᱟᱢ ᱞᱮᱠᱷᱟᱱ ᱠᱟᱹᱴᱤᱡ ᱧᱟᱢ ᱛᱮᱦᱚᱸ ᱚᱱᱟᱜᱮ ᱚᱠᱟᱨᱮᱢ ᱧᱟᱢ ᱠᱚᱣᱟ?
ᱦᱮᱸ ᱩᱱᱠᱩ ᱜᱮ ᱦᱟᱛᱟᱣ ᱠᱚ ᱦᱩᱭᱩᱜᱼᱟ ᱥᱮ᱾
ᱦᱮᱸ, ᱟᱨ ᱟᱯᱮ ᱟᱯᱮ ᱟᱨ ᱵᱟᱡᱟᱨ ᱫᱚ ᱛᱤᱱᱟᱹᱜ ᱡᱷᱟᱹᱞ ᱛᱟᱯᱮᱭᱟ? ᱟᱯᱮᱭᱟᱜ ᱵᱟᱡᱟᱨ ᱡᱟᱦᱟᱸ,